ᱦᱮᱸ ᱡᱚᱦᱟᱨ ᱜᱮ ᱜᱚᱝᱠᱮ ᱾
ᱦᱮᱸ ᱜᱚᱝᱠᱮ ᱡᱚᱦᱟᱨ ᱜᱮ ᱟᱸᱡᱚᱭᱚᱱ ᱫᱚ ᱢᱮᱱᱮᱱᱤᱡᱼᱟ ᱨᱚᱲ?
ᱦᱮᱸ ᱟᱸ ᱟᱸᱡᱚᱢᱚᱜ ᱠᱟᱱᱟ
ᱦᱳᱭ ᱦᱳᱭ ᱦᱭ ᱵᱷᱟᱜᱤ ᱠᱟᱛᱷᱟ ᱜᱚᱢᱠᱮ, ᱪᱮᱫ ᱠᱚᱵᱤᱱ ᱪᱤᱠᱟᱹ ᱵᱟᱲᱟᱭᱮᱫᱟ ᱜᱚᱢᱠᱮ?
ᱱᱚᱜ ᱚᱭ ᱜᱚᱝᱠᱮ ᱫᱩᱲᱩᱵ ᱵᱟᱲᱟ ᱦᱳᱭ ᱠᱟᱱᱟ ᱟᱨᱠᱤ, ᱦᱮᱸ ᱫᱩᱲᱩᱵ ᱵᱟᱲᱟ ᱦᱩ
ᱟᱹᱰᱤ, ᱟᱹᱰᱤ ᱱᱟᱯᱟᱭ ᱠᱟᱛᱷᱟ ᱜᱚᱢᱠᱮ ᱡᱚᱢ ᱵᱟᱲᱟ ᱠᱮᱫᱟᱵᱤᱱ ᱥᱮ ᱵᱟᱝ ᱜᱚᱝᱠᱮ?
ᱦᱮᱸ, ᱡᱚᱢ ᱵᱟᱲᱟ ᱦᱳᱭ ᱟᱠᱟᱱᱟ ᱾
ᱟᱸ ᱾
ᱡᱚᱢ ᱵᱟᱲᱟ ᱦᱩᱭ ᱠᱟᱱᱟ, ᱟᱵᱤᱱ ᱜᱮ ᱪᱮᱫ ᱵᱤᱱ ᱪᱤᱠᱟᱹᱭᱮᱫᱟ?
ᱟᱹᱞᱤᱧ ᱦᱚᱸ ᱚᱱᱠᱟ ᱫᱩᱲᱩᱵ ᱵᱟᱲᱟ ᱟᱠᱟᱱᱟᱞᱤᱧ ᱡᱮ ᱾ ᱦᱮᱸ, ᱡᱚᱢ ᱵᱟᱲᱟ ᱠᱟᱛᱮᱜ ᱫᱩᱲᱩᱵ ᱡᱤᱨᱟᱹᱣ ᱦᱟᱛᱟᱲ ᱠᱟᱱᱟᱞᱤᱧ ᱱᱤᱛᱚᱜ ᱫᱚ ᱦᱟᱸᱜ ᱡᱤᱨᱟᱹᱣ ᱨᱮᱱᱟᱜ ᱴᱟᱭᱤᱢ ᱠᱟᱱ ᱜᱮᱭᱟ ᱥᱮ
ᱦᱮᱸ ᱦᱮᱸ ᱾
ᱟᱞᱮᱨᱮᱱ ᱡᱤᱨᱟᱹᱜ ᱦᱟᱛᱟᱲ ᱠᱟᱱᱟ, ᱟᱯᱮ ᱥᱮᱫ ᱫᱚ? ᱦᱮᱸ ᱜᱚᱢᱮᱠ ᱱᱟᱯᱟᱭ ᱵᱟᱲᱟ ᱜᱮ, ᱟᱵᱤᱱ ᱦᱚᱸ ᱚᱱᱠᱟ ᱱᱟᱯᱟᱭ ᱵᱟᱲᱟ ᱜᱮ?
ᱦᱮᱸ ᱦᱮᱸᱱᱟᱯᱟᱭ ᱵᱟᱲᱟ ᱜᱮ ᱾
ᱟᱸ-ᱟᱸ, ᱱᱟᱯᱟᱭ ᱛᱟᱦᱮᱸ ᱞᱮᱱ ᱠᱷᱟ ᱱᱟᱯᱟᱭ ᱜᱮ ᱜᱚᱝᱠᱮ ᱾
ᱦᱳᱭᱭ-ᱥᱩᱸᱡ ᱾
ᱟᱯᱮ ᱥᱮᱫ ᱚᱱᱠᱟ ᱫᱟᱜ ᱠᱚᱫᱚ ᱪᱮᱫᱞᱮᱠᱟ ᱡᱟᱹᱲᱤ ᱵᱟᱲᱟᱭᱮᱫ ᱠᱟᱱ ᱜᱮᱭ?
ᱜᱚᱝ-ᱠᱮᱻ ᱾ ᱱᱚᱜᱼ ᱚᱚᱭ ᱢᱚᱴᱟᱢᱩᱴᱤ ᱵᱷᱟᱜᱤ ᱜᱮ ᱫᱟᱜ ᱵᱟᱲᱟ ᱠᱮᱫᱟᱭ ᱵᱮ-ᱵᱟ ᱵᱷᱟᱜᱤ ᱜᱮ ᱡᱟᱹᱯᱩᱫ ᱵᱟᱲᱟ ᱠᱮᱫᱟᱭ ᱟᱫᱚ ᱜᱚᱢᱠᱮ ᱟᱹᱞᱤᱧ ᱫᱚ ᱟᱹᱛᱩ ᱫᱤᱥᱚᱢ ᱵᱟᱹᱜᱤ ᱠᱟᱛᱮ ᱵᱟᱡᱟᱨ ᱫᱤᱥᱚᱢ ᱥᱮᱫ ᱞᱤᱧ ᱛᱟᱦᱮᱱ ᱜᱮᱭᱟ ᱾ ᱴᱷᱮᱭᱚᱜ, ᱟᱫᱚ ᱱᱚᱛᱮ ᱨᱮᱠᱚ ᱱᱚᱛ ᱛᱮ ᱵᱷᱟᱜᱤ ᱜᱮ ᱫᱟᱜ ᱢᱟᱱᱮ ᱡᱟᱹᱯᱩᱫ ᱵᱟᱲᱟ ᱠᱮᱫᱟᱭ ᱟᱫᱚ ᱡᱟᱦᱟᱸᱥᱮᱱ ᱫᱚᱨᱠᱟᱨ ᱛᱚ ᱛᱮ ᱫᱚ ᱵᱟᱭ ᱡᱟᱹᱯᱤᱫ ᱟᱵᱚᱱ ᱠᱟᱱᱟ ᱦᱮᱸ ᱟᱫᱚ ᱡᱟᱦᱟᱸ ᱫᱚ ᱟᱨ ᱚᱸᱰᱮ ᱫᱚ ᱵᱟᱭ ᱡᱟᱹᱯᱩᱫᱫᱟ ᱟᱨ ᱱᱚᱛᱮ ᱫᱚ ᱫᱚᱨᱠᱟᱨ ᱵᱟᱹᱱᱩᱜᱼᱟ ᱱᱚᱛᱮ ᱫᱚ ᱡᱟᱹᱯᱩᱫ ᱮᱫᱟ ᱫᱚᱢᱮ ᱾
ᱦᱚᱭ -ᱦᱚᱭ -ᱦᱚᱭ, ᱩᱸᱦ-ᱩᱸᱦ ᱾
ᱢᱟᱱᱮ ᱜᱚᱝᱠᱮ ᱢᱟᱱᱮ ᱥᱟᱣᱩᱱᱰ ᱮᱞᱟᱠᱟ ᱠᱚᱨᱮ ᱫᱚ ᱜᱚᱝᱠᱮ ᱫᱚᱢᱮ ᱫᱟᱜ ᱢᱟᱱᱮ ᱟᱹᱛᱩ ᱱᱚᱚᱜᱚᱨ ᱠᱚᱨᱮ ᱫᱚ ᱜᱚᱢᱠᱮ ᱫᱟᱜ ᱜᱮ ᱵᱟᱹᱱᱩᱜᱼᱟ ᱾
ᱦᱳᱭ ᱦᱳᱭ ᱦᱮ ᱾
ᱢᱟᱱᱮ ᱪᱟᱥᱵᱟᱥ ᱨᱮᱱᱟᱜ ᱠᱟᱹᱢᱤ ᱠᱚ ᱱᱤᱭᱟ ᱠᱚ ᱠᱷᱟᱹᱛᱤᱨ ᱛᱮ ᱟᱴᱠᱟᱣ ᱛᱷᱟᱠᱟᱣ ᱟᱠᱟᱱᱟ ᱾ ᱵᱟᱝ ᱫᱚ ᱫᱟᱜ ᱜᱮ ᱠᱟᱱ ᱵᱟᱝ ᱫᱚ ᱪᱤᱠᱟᱹᱭ? ᱠᱷᱟᱹᱞᱤ ᱨᱤᱢᱤᱞ ᱜᱮ ᱧᱮᱞᱚᱜ ᱠᱟᱱᱟ ᱫᱟᱜ ᱫᱚ ᱵᱟᱭ ᱫᱟᱜ ᱮᱫᱟ ᱜᱚᱢᱠᱮ ᱮᱠᱫᱚᱢ ᱥᱟᱹᱨᱤ ᱠᱟᱛᱷᱟ ᱜᱮᱢ ᱞᱟᱹᱭ ᱠᱟᱜ ᱟ ᱚᱱᱠᱟ ᱾ ᱚᱸ ᱟᱵᱮᱱ ᱫᱚ ᱜᱚᱝᱠᱮ ᱢᱟᱱᱮ ᱟᱹᱛᱩᱳ ᱫᱤᱥᱚᱢ ᱠᱚᱨᱮᱱ ᱫᱚ ᱵᱟᱵᱮᱱ ᱛᱟᱦᱮᱱ ᱜᱮᱛᱮ ᱚᱱᱠᱟ?
ᱜᱚᱝᱠᱮ ᱟᱹᱞᱤᱧ ᱫᱚ ᱵᱟᱡᱟᱨ ᱥᱮᱫ ᱨᱮ ᱢᱮᱱᱟᱜ ᱞᱤᱧᱟᱹ ᱟᱨᱠᱤ ᱢᱟᱱᱮ ᱚᱞᱚᱜ ᱠᱟᱱᱟᱞᱤᱧ ᱟᱨᱠᱤ ᱾
ᱚ- ᱦᱚ ᱤᱱᱟᱹ ᱚᱱᱟᱫᱚ ᱵᱷᱟᱜᱮ ᱠᱟᱛᱷᱟ, ᱚᱞᱚᱜ ᱯᱟᱲᱦᱟᱜ ᱱᱤᱭᱟᱹ ᱡᱤᱭᱚᱱ ᱨᱮᱫᱚᱫᱚ ᱚᱞᱚᱜ ᱯᱟᱲᱦᱟᱜ ᱫᱚ ᱫᱚᱨᱠᱟᱨ ᱠᱟᱱ ᱮ ᱜᱚᱝᱠᱮ?
ᱟ-ᱪᱷᱟ ᱢᱩᱸ, ᱮ ᱜᱚᱝᱠᱮ, ᱟᱵᱤᱱ ᱫᱚ ᱪᱮᱫ ᱵᱤᱱ ᱪᱤᱠᱟᱹᱭ ᱜᱮᱭᱟ ᱜᱚᱝᱠᱮ?
ᱟᱹᱞᱤᱧ ᱦᱚᱸ ᱟᱹᱞᱤᱧ ᱦᱚᱸ ᱚᱱᱠᱟ ᱦᱚᱸᱜ-ᱚᱸᱭ ᱚᱞᱚᱜ ᱯᱟᱲᱦᱟᱜ ᱜᱮ ᱪᱟᱞᱟᱜ ᱠᱟᱱ ᱛᱟᱹᱞᱤᱧᱟᱹ ᱚᱱᱠᱟ ᱜᱮ ᱡᱟᱦᱟᱸ ᱞᱮᱠᱟ ᱾
ᱟᱪᱪᱷᱟ ᱟᱪᱪᱷᱟ ᱚ ᱾
ᱦᱮᱹᱞᱳ ᱦᱚ ᱦᱳᱭ ᱦᱳᱭ ᱦᱮᱸ ᱾ ᱮᱸᱜ, ᱜᱚᱝᱠᱮ ᱟᱵᱮᱱᱟᱜ ᱥᱴᱟᱰᱤ ᱫᱚ ᱛᱤᱱᱟᱹᱜ ᱡᱷᱟᱹᱞ ᱯᱚᱡ-ᱡᱚᱱᱛᱚ ᱪᱟᱞᱟᱣ ᱟᱠᱟᱱ ᱛᱟᱵᱮᱱᱟ ᱾
ᱚᱸ ᱜᱚᱝᱠᱮ ᱱᱚᱜᱼᱚᱭ ᱟᱹᱞᱤᱧ ᱢᱩᱪᱟᱹᱫ ᱥᱮᱨᱢᱟ ᱨᱮ ᱾ ᱞᱤᱧ ᱯᱟᱲᱦᱟᱜ ᱠᱟᱱᱟ ᱟᱨᱠᱤ ᱟᱨᱠᱤ ᱵᱤᱫᱽᱫᱟᱹ ᱾ ᱦᱮᱸ ᱦᱮᱸ ᱦᱮ ᱾
ᱟᱸᱻᱦᱳᱭ ᱦᱳᱭ ᱾
ᱟᱹᱵᱤᱱ ᱫᱚ ᱜᱚᱝᱠᱮ ᱪᱮᱫ ᱵᱤᱱ ᱪᱤᱠᱟᱹᱭᱫᱟ ᱟᱹᱵᱤᱱ ᱫᱚ?
ᱟᱹᱞᱤᱧ ᱦᱚᱸ ᱜᱚᱝᱠᱮ ᱱᱚᱜᱼᱚᱭ ᱟᱹᱞᱤᱧ ᱦᱚᱸ ᱦᱚᱸᱜᱼᱚᱭ ᱜᱨᱮᱡᱩᱭᱮᱥᱚᱱ ᱨᱮᱱᱟᱜ ᱟᱹᱞᱤᱧ ᱦᱚᱸ ᱢᱩᱪᱟᱹᱫ ᱢᱩᱪᱟᱹᱫ ᱢᱩᱪᱟᱹ ᱢᱩᱪᱟᱹᱫ ᱜᱮ ᱞᱟᱹᱭ ᱞᱮᱠᱷᱟᱡ ᱫᱚ᱾ ᱢᱩᱪᱟᱹᱫ ᱥᱮᱨᱢᱟ ᱜᱮ ᱱᱤᱭᱟᱹ ᱛᱷᱟᱨᱰ ᱤᱭᱟᱨ ᱪᱟᱞᱟᱜ ᱠᱟᱱ ᱛᱟᱞᱮᱭᱟ ᱜᱚᱢᱠᱮ ᱟᱹᱞᱤᱧᱟᱜ ᱦᱚᱸ᱾
ᱚ ᱟᱪ
ᱟᱨ ᱮᱠᱡᱟᱢ ᱮᱠᱡᱟᱢ ᱦᱟᱸᱜ ᱦᱚ ᱦᱚᱞᱟ ᱢᱟᱫᱷᱮᱨ ᱯᱟᱨᱢᱮᱱ ᱛᱟᱞᱮᱭᱟ ᱥᱤᱠᱥ ᱥᱮᱢᱤᱥᱴᱟᱨ ᱨᱮᱱᱟᱜ᱾
ᱟᱪᱪᱷᱟ ᱟᱪᱪᱷᱟ ᱟᱪᱪᱷᱟ ᱚ᱾
ᱟᱹᱞᱤᱧ ᱦᱟᱸᱜ ᱢᱩᱪᱟᱹᱫ ᱥᱮᱢᱤᱥᱴᱟᱨ ᱠᱟᱱ ᱜᱮᱭᱟᱞᱤᱧ᱾
ᱚ ᱟᱪᱪᱷᱟ᱾
ᱟᱫᱚ ᱜᱚᱢᱠᱮ ᱛᱟᱦᱚᱞᱮ ᱱᱤᱭᱟᱹ ᱯᱚᱨᱮ ᱜᱚᱝᱠᱮ ᱮᱢᱮ ᱠᱚᱨᱮ ᱫᱚ ᱵᱷᱚᱨᱛᱤ ᱨᱮᱱᱟᱜ ᱵᱮᱱ ᱯᱞᱮᱱ ᱵᱟᱲᱟᱣ ᱠᱟᱜᱼᱟ ᱥᱮ ᱵᱟᱝ ᱜᱚᱝᱠᱮ?
ᱜᱚᱢᱠᱮ ᱩᱱᱟ ᱩᱱᱟᱹᱜ ᱥᱟᱺᱜᱤᱧ ᱫᱚ ᱵᱚᱞᱮ ᱵᱟᱹᱞᱤᱧ ᱪᱤᱱᱛᱟᱹ ᱵᱟᱲᱟ ᱠᱟᱫᱟ ᱟᱫᱚ ᱡᱟ ᱚᱵᱚᱥᱛᱟ ᱧᱮᱞᱚᱜ ᱠᱟᱱᱟ ᱟᱵᱚ ᱫᱤᱥᱚᱢ ᱨᱮᱱᱟᱜ ᱦᱮᱸᱥᱮ?
ᱦᱮᱸ ᱦᱮᱸ᱾
ᱟᱫᱚ ᱵᱟᱲ ᱵᱟᱝ ᱵᱟᱝ ᱚᱞᱚᱜ ᱯᱟᱲᱦᱟᱜ ᱞᱮᱱᱠᱷᱟᱡ ᱦᱚᱸ ᱵᱟᱝ ᱜᱟᱱᱚᱜᱼᱟ᱾ ᱦᱮᱸ ᱟᱨ ᱚᱞᱚᱜ ᱯᱟᱲᱦᱟᱣ ᱠᱟᱛᱮ ᱦᱚᱸ ᱧᱮᱞᱚᱜ ᱠᱟᱱᱟ ᱡᱮ ᱪᱮᱫ ᱦᱚᱸ ᱪᱤᱠᱟᱹ ᱵᱟᱝ ᱜᱟᱱᱚᱜ ᱠᱟᱱᱟ, ᱟᱫᱚ ᱟᱫᱚ ᱡᱷᱚᱛᱚ ᱛᱮᱜᱮ ᱦᱟᱸᱜ ᱟᱹᱰᱤ ᱤᱭᱮ ᱵᱩᱡᱩᱜ ᱠᱟᱱᱟ, ᱥᱮ ᱪᱮᱫ ᱜᱮ ᱪᱤᱠᱟᱹᱭ ᱦᱩᱭᱩᱜᱼᱟ, ᱥᱮ ᱪᱮᱫ ᱵᱟᱝ ᱪᱤᱠᱟᱹᱭ ᱦᱩᱭᱩᱜᱼᱟ᱾
ᱦᱮᱸ ᱜᱚᱝᱠᱮ ᱚᱱᱟᱦᱚᱸ ᱠᱟᱛᱷᱟ ᱠᱟᱱ ᱜᱮᱭᱟ ᱜᱚᱝᱠᱮ᱾ ᱢᱟᱱᱮ ᱥᱟᱱᱛᱟᱞᱤ ᱥᱟᱱᱛᱟᱞᱤ ᱚᱞᱚᱜ ᱯᱟᱹᱨᱥᱤ ᱚᱞᱚᱜ ᱡᱤᱭᱚᱱ ᱨᱮᱫᱚ ᱜᱚᱝᱠᱮ ᱫᱚᱢᱮ ᱮᱸᱴ ᱠᱮᱴᱚᱬᱮ ᱢᱮᱱᱟᱜ ᱛᱟᱵᱚᱱᱟ ᱜᱚᱢᱠᱮ, ᱵᱟᱵᱮᱱ ᱵᱩᱡᱷᱟᱹᱣ ᱫᱟᱲᱮᱜ ᱜᱮᱭᱟ᱾ ᱛᱟᱯᱚᱨᱮ ᱢᱟᱱᱮ ᱡᱟᱦᱟᱸ ᱥᱮᱫ ᱵᱚᱱ ᱪᱟᱞᱟᱜ ᱠᱟᱱ ᱚᱸᱰᱮ ᱜᱮᱵᱚᱱ ᱛᱷᱟᱠᱱᱟ ᱛᱷᱮᱠᱱᱟᱜ ᱠᱟᱱᱟ᱾ ᱢᱟᱱᱮ ᱥᱩᱡᱷᱤᱛᱮ ᱵᱟᱵᱚᱱ ᱯᱟᱨᱚᱢ ᱫᱟᱲᱮᱭᱟᱜ ᱠᱟᱱᱟ ᱛᱷᱮᱠᱱᱟ ᱛᱦᱮᱠᱱᱟ ᱛᱮᱜᱮ ᱞᱟᱦᱟ ᱪᱟᱞᱟᱜ ᱠᱟᱱᱟ᱾ ᱟᱫᱚ ᱦᱟᱜᱮ ᱡᱟᱦᱟᱸ ᱞᱮᱠᱟᱛᱮ ᱡᱩᱫᱤ ᱟᱵᱚ ᱡᱩᱫᱤ ᱵᱚᱱ ᱯᱟᱨᱚᱢ ᱞᱮᱠᱷᱟᱡ ᱟᱵᱚᱮᱱ ᱛᱟᱭᱚᱢ ᱫᱟᱨᱟᱢ ᱦᱟᱸᱜ ᱱᱟᱯᱟᱭ ᱱᱟᱯᱟᱭ ᱛᱮᱠᱚ ᱦᱤᱡᱩᱜ ᱛᱟᱵᱚᱱᱟ, ᱚᱞᱚᱜ ᱯᱟᱲᱦᱟᱜ ᱠᱚ ᱯᱩᱨᱟᱹᱣ ᱛᱟᱵᱱᱟ᱾
ᱚᱱᱟᱜᱮ ᱚᱱᱟᱜᱮ ᱟᱵᱚ ᱱᱤᱛᱚᱜ ᱡᱟᱦᱟᱸᱛᱤᱱᱟᱹᱜ ᱵᱚᱱ ᱵᱚᱱ ᱪᱟᱞᱟᱜᱼᱟ, ᱞᱟᱦᱟ ᱪᱟᱞᱟᱜᱼᱟ ᱚᱱᱠᱟ ᱜᱮ ᱦᱟᱸᱜ ᱛᱟᱭᱱᱚᱢ ᱠᱚ ᱦᱟᱸᱜ᱾
ᱦᱩᱸ ᱦᱩᱸ ᱦᱩᱸᱜ᱾ ᱩᱱᱠᱩ ᱦᱚᱛᱚ ᱜᱚᱝᱠᱮ ᱟᱵᱚ ᱟᱵᱚ ᱦᱟᱸᱜ ᱟᱵᱚ ᱛᱟᱭᱱᱚᱢ ᱛᱟᱭᱚᱢ ᱛᱮᱠᱚ ᱦᱤᱡᱩᱜ ᱠᱟᱱ ᱜᱮᱭᱟ ᱛᱚ ᱟᱵᱩᱜᱮ ᱧᱮᱞ ᱤᱫᱤ ᱞᱟᱜᱟᱣ ᱵᱚᱱᱟ, ᱡᱟ
ᱦᱳᱭ ᱦᱳᱭ ᱦᱳᱭ᱾
ᱛᱟᱦᱚᱞᱮ ᱜᱚᱝᱠᱮ ᱟᱯᱮ ᱟᱯᱮ ᱫᱚ ᱜᱚᱢᱠᱮ ᱢᱟᱱᱮ ᱪᱮᱫ ᱫᱤᱥᱚᱢ ᱯᱮ ᱯᱟᱲᱟᱜ ᱠᱮᱫᱟ ᱜᱚᱝᱠᱮ ᱚᱲᱟᱜ ᱫᱤᱥᱚᱢ ᱥᱮ ᱪᱮᱫ ᱫᱤᱥᱚᱢ ᱯᱮ ᱞᱟᱹᱭᱚᱜ ᱜᱮᱭᱟ?
ᱱᱚᱝᱠᱟ ᱟᱞᱮ ᱫᱚ ᱞᱮ ᱞᱟᱹᱭᱮᱫ ᱜᱮᱭᱟ ᱟᱹᱛᱩ ᱥᱮᱫ ᱫᱚ ᱫᱤᱥᱚᱢ ᱫᱚ ᱟᱞᱮ ᱫᱚ ᱵᱤᱨ ᱫᱤᱥᱚᱢ ᱟᱨᱠᱤ᱾
ᱚ ᱦᱚᱸ ᱵᱤᱨ ᱫᱤᱥᱚᱢ ᱦᱚᱲ? ᱴᱷ ᱜᱮ
ᱦᱳᱭ᱾
ᱟᱹᱰᱤ ᱱᱟᱯᱟᱭ ᱠᱟᱛᱷᱟ ᱜᱚᱝᱠᱮ ᱚᱱᱮ ᱵᱤᱨ ᱫᱤ ᱥᱚᱢ ᱦᱚᱲ ᱜᱚᱝᱠᱮ ᱟᱸᱡᱚᱢ ᱵᱟᱲᱟ ᱠᱟᱜᱞᱤᱧ ᱵᱚᱞᱮ ᱦᱟᱹᱛᱤ ᱠᱚ ᱜᱟᱢᱠᱮ ᱫᱚᱢᱮ ᱠᱚ ᱩᱰᱩ ᱵᱟᱲ ᱜᱮᱭᱟ ᱜᱚᱝᱠᱮ? ᱛᱚ ᱟᱵᱮᱱ ᱫᱚ ᱢᱟᱱᱮ ᱵᱟᱦᱮᱨᱮ ᱠᱚᱨᱮᱵᱮᱱ ᱛᱟᱸᱦᱮᱱ ᱛᱟᱸᱦᱮᱱ ᱠᱟᱱᱟ ᱛᱚᱠᱚ ᱵᱟᱲᱟᱭ ᱵᱮᱱ ᱵᱟᱲᱟᱭ ᱞᱟᱹᱭ ᱞᱮᱫᱟ ᱛᱚ ᱠᱩᱞᱤ ᱞᱟᱜᱟ ᱟᱸᱡᱚᱢ ᱫᱚᱞᱤᱧ ᱟᱸᱚᱢ ᱵᱟᱲᱟᱣ ᱠᱟᱜᱼᱟ ᱥᱮ ᱟᱹᱞᱤᱧ ᱦᱚᱸ᱾
ᱦᱳᱭ ᱛᱚ ᱜᱚᱝᱠᱮ ᱱᱩᱭ ᱫᱤᱥᱚᱢ ᱨᱮᱱ ᱫᱚᱠᱚ ᱦᱤᱡᱩᱜ ᱜᱮᱭᱟ ᱦᱟᱹᱛᱤ ᱠᱚᱦᱚ ᱢᱟᱠᱚ ᱦᱤᱡᱩᱜ ᱜᱮᱭᱟ ᱚᱱᱟ ᱫᱚ ᱤᱭᱟᱹ ᱠᱟᱱ ᱜᱮ ᱟᱫᱚ ᱟᱹᱞᱤᱧ ᱫᱚ ᱪᱮᱫ ᱞᱤᱧ ᱞᱟᱹᱭ ᱜᱚᱢᱠᱮ ᱟᱹᱞᱤᱧ ᱫᱚ ᱟᱹᱰᱤ ᱦᱩᱰᱤᱧ ᱠᱷᱚᱱᱜᱮ ᱵᱟᱦᱨᱮ ᱨᱮ ᱢᱮᱱᱟᱜ ᱞᱤᱧᱟᱹ ᱟᱨᱠᱤ ᱚᱱᱮ ᱟᱨᱠᱤ ᱢᱟᱱᱮ ᱦᱩᱰᱤᱧ ᱤᱭᱟᱹ ᱠᱷᱚᱱ ᱜᱮ ᱟᱨ
ᱦᱩᱸ ᱦᱩᱸ ᱦᱩᱸ ᱦᱩᱸ ᱦᱩᱸ
ᱟᱨ ᱩᱱᱟᱹᱜ ᱫᱚ ᱵᱟᱝᱞᱤᱧ ᱛᱟ ᱤᱭᱟᱹ ᱵᱟᱲᱟᱣ ᱠᱟᱱᱟ ᱟᱨᱠᱤ
ᱦᱟᱭ ᱦᱟᱭ ᱚᱱᱟ ᱦᱚᱸ ᱠᱟᱛᱷᱟ ᱠᱟᱱ ᱜᱮᱭᱟ ᱜᱚᱝᱠᱮ ᱦᱩᱰᱤᱧ ᱠᱷᱚᱱ ᱵᱟᱦᱨᱮ ᱨᱮᱠᱚ ᱡᱤᱭᱚᱱ ᱯᱟᱨᱚᱢ ᱟᱹᱜᱩ ᱟᱠᱟᱱᱟ ᱟᱫᱚ ᱪᱤᱠᱟᱹᱛᱮ ᱤᱱᱟᱹᱜ ᱠᱤᱪᱷᱩ ᱫᱚ ᱞᱟᱹᱭ ᱜᱟᱱᱚᱜᱼᱟ
ᱦᱚ
ᱛᱟᱦᱚᱞᱮ ᱜᱚᱝᱠᱮ ᱟᱵᱮᱱ ᱫᱚ ᱵᱟᱦᱨᱮ ᱠᱚᱨᱮ ᱢᱟᱱᱮ ᱵᱷᱟᱲᱟ ᱠᱟᱛᱮᱜ ᱵᱮᱱ ᱛᱟᱦᱮᱱ ᱵᱟᱲᱟᱭᱮᱱ ᱜᱮ
ᱵᱟ ᱵᱟ ᱜᱚᱝᱠᱮ ᱱᱚᱛᱮ ᱟᱞᱮ ᱨᱮ ᱠᱚ ᱛᱟᱦᱮᱱ ᱜᱮᱭᱟ ᱟᱨᱠᱤ ᱚᱲᱟᱜ ᱦᱚᱲ᱾
ᱚ ᱱᱟᱯᱟᱭ ᱜᱮ᱾
ᱛᱚ ᱜᱚᱝᱠᱮ ᱟᱯᱮᱭᱟᱜ ᱪᱮᱫ ᱫᱤᱥᱚᱢ ᱯᱟᱲᱟᱜ ᱠᱟᱱᱟ ᱛᱟᱞᱮ
ᱜᱚᱝᱠᱮ ᱟᱞᱮ ᱫᱚ ᱞᱟᱹᱭ ᱞᱮᱠᱷᱟᱜ ᱫᱚ ᱵᱩᱨᱩ ᱫᱤᱥᱚᱢ ᱜᱮᱠᱚ ᱞᱟᱹᱭ ᱜᱮᱭᱟ ᱜᱚᱝᱠᱮ ᱟᱞᱮ ᱥᱮᱫ ᱫᱚ ᱟᱱᱮ ᱰᱩᱝᱨᱤ ᱰᱩᱝᱨᱤ ᱫᱤᱥᱚᱢ ᱫᱚᱢᱮ ᱰᱩᱝᱨᱤ ᱠᱚ ᱢᱮᱱᱟᱜ ᱜᱮᱭᱟ ᱚᱱᱟᱛᱮ ᱰᱩᱝᱨᱤ ᱫᱤᱥᱚᱢ ᱠᱚ ᱞᱟᱹᱭ ᱵᱟᱲᱟᱭ ᱠᱮ
ᱟᱪᱪᱷᱟ ᱟᱪᱪᱷᱟ᱾
ᱟᱫᱚ ᱵᱩᱨᱩ ᱫᱤᱥᱚᱢ ᱫᱚ ᱧᱮᱞ ᱛᱮᱫᱚ ᱜᱚᱝᱠᱮ ᱧᱮᱞ ᱡᱚᱝ ᱫᱚ ᱟᱹᱰᱤ ᱪᱚᱨᱚᱠ ᱜᱮᱭᱟ᱾
ᱟᱪᱪᱷᱟ ᱟᱪᱪᱷᱟ ᱦᱮ ᱦᱮ ᱚ
ᱟᱫᱚ ᱢᱚᱱᱮ ᱢᱟᱱᱮ ᱧᱮᱞ ᱛᱮᱜᱮ ᱜᱚᱝᱠᱮ ᱪᱚᱨᱚᱠ ᱜᱮᱭᱟ ᱟᱫᱚ ᱟᱥᱚᱞ ᱨᱮᱫᱚ ᱜᱚᱝᱠᱮ ᱢᱟᱱᱮ ᱵᱩᱨᱩ ᱫᱤᱥᱚᱢ ᱫᱚ ᱜᱚᱝᱠᱮ ᱪᱟᱥᱵᱟᱥ ᱠᱚᱫᱚ ᱜᱚᱝᱠᱮ᱾ ᱫᱚᱢᱮ ᱮᱴᱠᱮᱴᱚᱬᱮ ᱜᱮᱭᱟ ᱡᱩᱫᱤᱢ ᱞᱟᱹᱭ ᱞᱮᱠᱷᱟᱱᱡ ᱢᱟᱱᱮ ᱫᱟᱜ ᱠᱚ ᱨᱮᱱᱟᱜ ᱦᱚᱸ ᱮᱴᱠᱮᱴᱚᱬᱮ ᱦᱩᱭᱩᱜ ᱜᱮᱭᱟ ᱢᱟᱱᱮ ᱜᱚᱝᱠᱮ ᱫᱷᱤᱨᱤ ᱫᱤᱥᱚᱢ ᱛᱚ ᱜᱚᱝᱠᱮ ᱫᱟᱜ ᱠᱚᱦᱚᱸ ᱵᱟᱝ ᱧᱟᱢ ᱜᱚᱫᱚᱜᱼᱟ ᱢᱟᱱᱮ ᱡᱟ ᱟᱥ ᱥᱟ ᱠᱚ ᱞᱟᱜᱟᱜᱼᱟ ᱜᱚᱝᱠᱮ ᱥᱮᱨᱢᱟ ᱡᱟᱹᱲᱤ ᱛᱤᱜᱤ ᱟᱥᱟ ᱠᱚ ᱞᱟᱜᱟᱜᱼᱟ ᱢᱟᱱᱮ ᱮᱱᱠᱟᱛᱮ ᱦᱚᱲ ᱫᱚᱠᱚ ᱞᱟᱹᱭ ᱵᱟᱲᱟᱭ ᱜᱮᱭᱟ ᱵᱟᱝ ᱵᱩᱨᱩ ᱢᱮᱱᱟᱜ ᱛᱟᱯᱮ ᱛᱤᱱᱟᱹᱜ ᱱᱟᱯᱮ ᱱᱟᱯᱟᱭ ᱜᱮ ᱵᱷᱟᱜᱤ ᱠᱟᱛᱷᱟ ᱧᱮᱞ ᱡᱚᱝ ᱛᱤᱱᱟᱹᱜ ᱱᱟᱯᱟᱭ ᱠᱤᱱᱛᱩ ᱠᱩᱠᱚᱭ ᱜᱚ ᱠᱮ ᱚᱱᱟ ᱠᱚᱨᱮᱱ ᱢᱟᱱᱮ ᱢᱟᱱᱮ ᱠᱷᱟᱴ ᱴᱤ ᱵᱟᱥᱤᱱᱫᱟ ᱠᱟᱱᱟ ᱠᱚ ᱱᱚᱠᱚ ᱚᱱᱟ ᱠᱚᱨᱮ ᱠᱚ ᱛᱮᱦᱮᱸ ᱠᱟᱱᱟ ᱩᱱᱠᱩ ᱜᱮᱠᱚ ᱞᱟᱹᱭ ᱫᱟᱲᱮᱭᱟᱜᱼᱟ ᱵᱟᱝ ᱡᱮ ᱧᱮᱞᱛᱮ ᱢᱟᱱᱮ ᱡᱟᱦᱟ ᱡᱤᱱᱤᱥ ᱧᱮᱞ ᱪᱮᱛᱟᱱ ᱠᱷᱚᱱᱟᱜ ᱧᱮᱞᱛᱮ ᱵᱷᱟᱜᱤᱢ ᱢᱚᱱᱮᱭᱟ ᱪᱤ ᱭᱟᱹ ᱵᱷᱤᱛᱨᱤ ᱵᱷᱤᱛᱨᱤ ᱛᱮᱫᱚ ᱚᱱᱟ ᱡᱤᱱᱤᱥ ᱫᱚ ᱛᱤᱥ ᱦᱚᱸ ᱵᱷᱟᱹᱜᱤ ᱫᱚ ᱵᱟᱝ ᱦᱩᱭᱩᱜ ᱜᱮᱭᱟ ᱚᱱᱟ ᱵᱩᱨᱩ ᱫᱤᱥᱚᱢ ᱟᱸᱡᱚᱢ ᱛᱮᱦᱚᱸ ᱨᱟᱹᱥᱠᱟᱹ ᱜᱮ ᱵᱩᱡᱷᱟᱹᱜ ᱜᱮᱭᱟ ᱵᱟᱝ ᱵᱩᱨᱩ ᱫᱤᱥᱚᱢ ᱵᱩᱨᱩ ᱠᱚ ᱰᱩᱝᱨᱤ ᱠᱚ ᱦᱮᱱᱟᱜ ᱟ ᱚᱱᱛᱮ ᱯᱮᱱᱮ ᱮᱴᱠᱮᱴᱚᱬᱮ ᱫᱚ ᱦᱩᱭᱩᱜ ᱜᱮᱭᱟ ᱪᱟᱥᱵᱟᱥ ᱠᱚᱨᱮ ᱫᱚ ᱱᱟᱥᱮ ᱥᱚᱢᱚᱥᱟ ᱫᱚ ᱢᱮᱱᱟᱜ ᱜᱮᱭᱟ ᱜᱚᱝᱠᱮ ᱵᱩᱨᱩ ᱫᱤᱥᱚᱢ ᱠᱚᱨᱮ ᱫᱚ
ᱦᱮᱸ ᱟᱫᱚ ᱜᱚᱢᱠᱮ ᱦᱮᱸ ᱢᱟᱱᱮ ᱡᱚ ᱡᱚᱛᱚ ᱤᱭᱟᱹ ᱨᱮᱱᱟᱜ ᱜᱮᱛᱚ ᱢᱟᱱᱮ ᱵᱷᱟᱹᱜᱤᱭᱟᱜ ᱦᱚᱸ ᱢᱮᱱᱟᱜᱼᱟ ᱟᱨ ᱵᱟᱹᱲᱤᱡ ᱟᱜ ᱦᱚᱸ ᱢᱮᱱᱟᱜᱼᱟ ᱵᱩᱜᱤ ᱵᱟᱹᱲᱤᱡ ᱫᱚ ᱛᱟᱸᱦᱮᱱ ᱜᱮᱭᱟ ᱥᱮ ᱡᱚᱛᱚ ᱨᱮᱱᱟᱜ ᱜᱮ
ᱦᱚᱭ ᱦᱚᱭ ᱮᱠᱫᱚᱢ ᱮᱠᱫᱚᱢ ᱮᱠᱫᱚᱢ ᱵᱷᱟᱜᱮ ᱵᱟᱹᱲᱤᱡ ᱫᱤᱠ ᱫᱚ ᱛᱟᱦᱮᱱ ᱜᱮᱭᱟ ᱵᱟᱝᱠᱷᱟᱡ ᱫᱚ ᱢᱤᱫᱴᱟᱝ ᱠᱚ ᱞᱟᱹᱭ ᱜᱮᱭᱟ ᱥᱮ ᱚᱱᱮ ᱚᱱᱮ ᱢᱤᱫᱴᱟᱝ ᱢᱟᱱᱮ ᱥᱚᱢᱟᱱ ᱫᱚᱥ ᱥᱚᱢᱟᱱ ᱩᱛᱟᱨ ᱵᱟᱝ ᱛᱟᱦᱮᱱᱟ ᱥᱮ ᱡᱟᱹᱥᱛᱤ ᱵᱷᱟᱜᱤ ᱦᱚᱸ ᱵᱟᱝ ᱴᱷᱤᱠ ᱵᱷᱟᱹᱜᱤ ᱵᱷᱟᱜᱤ ᱦᱚᱸ ᱢᱟᱱᱮ ᱵᱷᱟᱹᱜᱤ ᱥᱚᱢᱟᱱ ᱵᱟᱱᱟᱨ ᱜᱮ ᱥᱚᱢᱟᱱ ᱛᱮ ᱛᱟᱦᱮᱱ ᱜᱮᱭᱟ
ᱦᱮᱸ ᱟᱫᱚ ᱵᱩᱜᱤᱭᱟᱜ ᱵᱟᱝ ᱛᱟᱦᱮᱱ ᱠᱷᱟ ᱵᱟᱹᱲᱤᱡᱟᱜ ᱦᱚᱸ ᱛᱚ ᱵᱟᱢ ᱞᱮᱠᱷᱟ ᱫᱟᱲᱮᱜᱼᱟ ᱦᱮᱸ
ᱦᱳᱭ ᱦᱳᱭ ᱦᱳᱭ, ᱮᱠᱫᱚᱢ ᱮᱠᱫᱚᱢ
ᱫᱟᱲᱮᱭᱟᱜ ᱵᱟᱢ ᱞᱮᱠᱟ ᱤᱭᱟᱹ ᱞᱮᱠᱷᱟᱱᱠᱷᱟ ᱫᱚ ᱵᱷᱟᱹᱜᱤᱭᱟᱜ ᱦᱚᱸ ᱵᱟᱢ ᱞᱮᱠᱟ ᱯᱩᱨᱟᱹᱣ ᱫᱟᱲᱮᱭᱟᱜ-ᱟ ᱟᱨ ᱦᱩᱸ, ᱚᱱᱠᱟᱱᱟᱜ ᱜᱮ ᱟᱨᱠᱤ, ᱟᱹᱰᱤᱞᱮᱠᱟᱱᱟᱜ ᱜᱮ ᱵᱩᱜᱤ ᱵᱟᱹᱲᱤᱡ ᱫᱚ ᱛᱟᱸᱦᱮᱱ ᱜᱮᱭᱟ᱾
ᱦᱳᱭ ᱦᱳᱭ ᱮᱠᱫᱚᱢ ᱱᱚᱣᱟ ᱥᱟᱹᱨᱤ ᱠᱟᱛᱷᱟ ᱵᱮᱱ ᱞᱟᱹᱭᱠᱟᱜ ᱜᱚᱝᱠᱮ᱾
ᱦᱩᱸ᱾
ᱜᱚᱝᱠᱮ ᱟᱯᱮ ᱟᱹᱛᱩ ᱫᱤᱥᱚᱢ ᱛᱚ ᱜᱚᱝᱠᱮ ᱪᱟᱥᱵᱟᱥ ᱠᱚᱫᱚ ᱛᱤᱱᱟᱹᱜ ᱥᱟᱜᱤᱧ ᱯᱮ ᱞᱟᱦᱟᱣᱟᱠᱟᱜ-ᱟ ᱚᱝᱠᱟ ᱟᱛᱩ ᱫᱤᱥᱚᱢ ᱫᱚ ᱛᱤᱱᱟᱹᱜ ᱥᱟᱜᱤᱧ ᱠᱩ ᱞᱟᱦᱟ ᱟᱠᱟᱜ-ᱟ? ᱫᱚ
ᱟᱹᱛᱩ ᱫᱤᱥᱚᱢ ᱥᱮᱫ ᱫᱚ ᱜᱚᱝᱠᱮ ᱵᱟᱝᱞᱤᱧ ᱞᱟᱹᱭ ᱫᱟᱲᱮᱭᱟᱜ ᱠᱟᱱᱟ ᱚᱝᱠᱟ ᱫᱚ ᱟᱨᱠᱤ
ᱦᱩᱸ ᱦᱩᱸ᱾
ᱮᱫ ᱮᱛᱚᱵᱚᱜ ᱞᱮᱠᱟ ᱟᱨᱠᱤ, ᱟᱨᱠᱤ ᱚᱱᱠᱟᱜᱮ ᱟᱫᱚ ᱞᱟᱹᱭ ᱫᱟᱲᱮᱭᱟᱜ ᱠᱟᱱᱟ ᱴᱷᱤᱠ ᱴᱷᱟᱠ ᱫᱚ
ᱦᱳᱭ ᱦᱳᱭ ᱦᱳᱭ, ᱛᱚᱵᱮ ᱜᱚᱝᱠᱮ ᱟᱵᱮᱱ ᱚᱠᱟᱨᱮ ᱵᱮᱱ, ᱦᱮᱸ ᱜᱚᱝᱠᱮ ᱞᱟᱹᱭ ᱵᱮᱱ᱾
ᱟᱵᱤᱱ ᱫᱚ ᱛᱟᱦᱚᱞᱮ ᱪᱮᱫ ᱠᱚᱵᱤᱱ ᱪᱤᱠᱟᱹᱭᱟ ᱟᱫᱚ ᱪᱮᱫ ᱵᱤᱱ ᱪᱤᱱᱛᱟᱹᱣ ᱠᱟᱫᱟ?
ᱟᱹᱞᱤᱧ ᱫᱚ ᱜᱚᱢᱠᱮ ᱦᱚᱸᱜ-ᱚᱭ ᱟᱹᱞᱤᱧ ᱦᱚᱸ ᱜᱨᱮᱡᱩᱭᱮᱥᱚᱱ ᱠᱚᱢᱯᱞᱤᱴᱚᱜ ᱠᱟᱱ ᱛᱟᱹᱞᱤᱧᱟ᱾ ᱟᱫᱚ ᱪᱤᱠᱟᱹ ᱫᱚ ᱪᱮᱫᱞᱮᱠᱟ ᱢᱟᱱᱮ ᱜᱨᱮᱡᱩᱭᱮᱥᱚᱱ ᱯᱚᱨᱮ ᱧᱮᱞᱚᱜ ᱠᱟᱱᱟ ᱡᱩᱫᱤ ᱮᱢ ᱮ ᱠᱚᱨᱮᱧ ᱠᱚᱨᱟᱣ ᱠᱷᱟᱡ ᱦᱟᱸᱜ᱾
ᱟᱫᱚ ᱜᱚᱝᱠᱮ ᱜᱨᱮᱡᱩᱭᱮᱥᱚᱱ ᱯᱚᱨᱮ ᱜᱮᱛᱚ ᱮᱢ ᱮ ᱜᱮᱛᱚ ᱦᱟᱸᱜ ᱠᱚᱨᱟᱣ ᱞᱟᱜᱟᱜ-ᱟ ᱦᱟᱸᱜ᱾ ᱟᱫᱚ ᱧᱮᱞᱚᱜ ᱠᱟᱱᱟ ᱮᱢ ᱮ ᱜᱮᱞᱤᱧ ᱦᱟᱸᱜ ᱮᱢ ᱮ ᱜᱮ ᱠᱚᱲᱟᱣ ᱞᱤᱧ ᱜᱚᱴᱟ ᱵᱟᱲᱟᱭᱮᱫᱟ ᱟᱫᱚ᱾ ᱧᱮᱞ ᱠᱟᱜ ᱞᱮ ᱜᱤᱧ ᱚᱱᱠᱟ ᱨᱮᱡᱟᱞᱴ ᱠᱚᱦᱚᱸ ᱟᱫᱚ ᱵᱟᱝ ᱟᱣᱩᱴ ᱦᱟᱛᱟᱨ ᱠᱟᱱ ᱛᱟᱞᱤᱧᱟ ᱱᱤᱛ ᱦᱚᱸ ᱟᱫᱚ ᱦᱚᱸᱜ-ᱚᱭ ᱟᱞᱮ ᱫᱚ ᱥᱩᱨ ᱫᱤᱱ ᱜᱮ ᱦᱚᱸᱜ-ᱚᱭ ᱞᱟᱹᱭ ᱞᱮᱠᱷᱟᱱ ᱞᱟᱹᱭ ᱜᱟᱱᱚᱜ-ᱟ ᱦᱚᱸᱜ-ᱚᱭ ᱥᱚᱯᱛᱟ ᱠᱷᱟᱱᱮᱠ ᱜᱮ ᱦᱩᱭᱮᱱ ᱛᱟᱞᱮᱭᱟ᱾ ᱮᱠᱡᱟᱢ ᱠᱚ ᱪᱟᱵᱟᱭᱮᱱ ᱛᱟᱞᱮᱭᱟ᱾
ᱟᱪᱪᱷᱟ ᱟᱪᱪᱷᱟ ᱟᱪᱪᱷᱟ᱾ ᱟᱫᱚ ᱚᱱᱟ ᱱᱟᱯᱟᱭ ᱠᱟᱛᱷᱟ ᱜᱮ ᱞᱟᱦᱟ ᱥᱮᱫ ᱫᱚ᱾ ᱞᱟᱦᱟᱭᱮᱫ ᱠᱷᱟᱱ ᱛᱚ ᱱᱟᱯᱟᱭ ᱜᱮ ᱟᱫᱚ ᱚᱱᱟ ᱠᱚ᱾
ᱩᱭᱦᱟᱹᱨ ᱠᱟᱜ ᱫᱚ ᱫᱚᱨᱠᱟᱨ ᱠᱟᱱ ᱜᱮᱭᱟ ᱜᱚᱝᱠᱮ ᱧᱮᱞᱚᱜ ᱠᱟᱱᱟ᱾ ᱟᱫᱚ ᱢᱟᱱᱮ ᱤᱭᱟᱹ ᱜᱨᱮᱡᱩᱭᱮᱥᱚᱱ ᱠᱚᱨᱟᱣ ᱠᱟᱛᱮ ᱫᱚ ᱫᱩᱨᱩᱵ ᱛᱷᱤᱨ ᱫᱚ ᱵᱟᱝ ᱜᱟᱱᱚᱜ-ᱟ ᱥᱮ᱾ ᱫᱩᱲᱩᱵ ᱛᱷᱤᱨ ᱞᱮᱠᱷᱟᱡ ᱜᱮ ᱚᱞᱚᱜ ᱯᱟᱲᱦᱟᱣ ᱨᱮ ᱡᱟᱹᱥᱛᱤ ᱢᱟᱱᱮ ᱠᱷᱟᱲᱟᱯ ᱠᱷᱟᱨᱟᱯ ᱯᱨᱚᱵᱷᱟᱵ ᱯᱟᱲᱟᱜ-ᱟ ᱢᱤᱫᱴᱟᱹᱝ᱾
ᱦᱩᱸ ᱦᱩᱸ, ᱟᱫᱚ ᱫᱩᱲᱩᱵ ᱫᱩᱲᱩᱵ ᱛᱟᱦᱮᱸᱞᱮᱱᱠᱷᱟᱱ ᱫᱚ ᱛᱤᱸᱜᱩ ᱞᱮᱱᱠᱷᱟᱱ ᱫᱚ ᱟᱫᱚ ᱟᱨᱠᱤ ᱚᱱᱟ ᱨᱮᱱᱟᱜ ᱤᱭᱟᱹᱛᱮᱫ ᱫᱚ ᱵᱟᱝ ᱛᱟᱸᱦᱮᱱᱟ ᱟᱫᱚ ᱦᱟᱸᱜ᱾
ᱦᱳᱭ ᱦᱳᱭ ᱦᱳᱭ, ᱢᱟᱱᱮ ᱚᱠᱟᱴᱟᱜ ᱡᱤᱱᱤᱥ ᱜᱚᱝᱠᱮ ᱠᱚᱱᱴᱤᱱᱤᱭᱩ ᱪᱟᱞᱟᱣ ᱤᱫᱤᱜ ᱠᱟᱱᱟ ᱚᱱᱟ ᱡᱤᱱᱤᱥ ᱡᱩᱫᱤ ᱪᱟᱞᱟᱣ ᱤᱫᱤᱜ-ᱟ ᱛᱚ ᱵᱷᱟᱜᱤᱜ-ᱟ, ᱟᱨ ᱡᱩᱫᱤ ᱢᱤᱫ ᱫᱷᱟᱣ ᱡᱩᱫᱤ ᱛᱤᱸᱜᱩᱭᱮᱱᱟ ᱢᱟᱱᱮ ᱚᱠᱟ ᱡᱳᱥ ᱛᱚ, ᱛᱚᱠᱷᱚᱱ ᱛᱟᱸᱦᱮᱱᱟ ᱟᱨ ᱯᱚᱨᱮ ᱫᱚ ᱚᱱᱟ ᱡᱚᱥᱴᱟᱜ ᱫᱚ ᱵᱟᱝ ᱧᱟᱢᱚᱜ ᱜᱮᱭᱟ ᱥᱮ᱾
ᱠᱚᱫᱚ ᱵᱟᱭ ᱧᱟᱢᱚᱜ-ᱟ, ᱦᱮᱸ ᱚᱱᱟ ᱛᱚ ᱠᱟᱛᱷᱟ᱾ ᱟᱨ ᱛᱟᱞᱦᱮ ᱡᱚᱛᱚ ᱱᱤᱭᱮ ᱟᱵᱤᱱ ᱫᱚ ᱢᱟ ᱮᱢ ᱮ ᱠᱚᱨᱟᱣ ᱠᱟᱛᱮᱫ ᱫᱚ ᱛᱟᱞᱦᱮ ᱠᱷᱟᱱ ᱫᱚ ᱚᱱᱟ ᱢᱟᱱᱮ ᱚ-ᱚᱱᱟ ᱞᱟᱭᱤᱱ ᱛᱮᱜᱮ ᱵᱮᱱ ᱞᱟᱦᱟ ᱪᱟᱞᱟᱜ-ᱟ ᱥᱮ ᱟᱨᱚ ᱡᱟᱸᱦᱟᱱᱟᱜ ᱮᱴᱟᱜ ᱟᱜ ᱟᱨᱠᱤ ᱢᱮᱱᱟᱜ? ᱛᱟᱵᱮᱱᱟ ᱢᱚᱱᱮ ᱨᱮ?
ᱢᱚᱱᱮ ᱨᱮᱫᱚ ᱚᱝᱠᱟ ᱫᱚ ᱜᱚᱝᱠᱮ ᱵᱟᱹᱱᱩᱜ-ᱟ ᱪᱮᱫ ᱦᱚᱸ ᱟᱫᱚ ᱜᱚᱝᱠᱮ ᱢᱮᱱᱫᱚ ᱯᱟᱲᱦᱟᱜ ᱡᱤᱭᱚᱱ ᱨᱮᱜᱮ ᱞᱤᱧ ᱛᱟᱦᱮᱸ ᱦᱟᱛᱟᱲᱚᱜ-ᱟ᱾ ᱮᱢ ᱮ ᱠᱚᱨᱟᱣ ᱠᱟᱛᱮᱫ ᱧᱮᱞᱚᱜ ᱠᱟᱱᱟ ᱡᱩᱫᱤ ᱮᱢ ᱮ ᱠᱚᱨᱟᱣ ᱠᱚᱨᱟᱣ ᱛᱮ ᱦᱟᱸᱜ, ᱪᱮᱫ ᱠᱚ ᱞᱟᱹᱭ ᱵᱟᱲᱟᱭ ᱜᱮᱭᱟ ᱛᱚ ᱱᱮᱴ ᱥᱮᱴ ᱠᱚ ᱞᱤᱧ ᱴᱨᱟᱭ ᱞᱮᱜᱟᱭᱟ᱾
ᱟᱪᱪᱷᱟ ᱟᱪᱪᱷᱟ ᱦᱮᱸ, ᱢᱟᱱᱮ ᱚᱱᱟ ᱞᱟᱭᱤᱱ ᱨᱮᱜᱮ ᱵᱤᱱ ᱛᱟᱦᱮᱱ ᱵᱤᱱ ᱠᱩᱨᱩ
ᱢᱟᱱᱮ ᱚ-ᱚᱞᱚᱜ ᱯᱟᱲᱦᱟᱜ ᱞᱟᱭᱤᱱ ᱨᱮᱜᱮ ᱞᱤᱧ ᱛᱟᱦᱮᱸ ᱦᱟᱛᱟᱲᱚᱜ-ᱟ᱾ ᱟᱫᱚ ᱚᱞᱚᱜ ᱯᱟᱲᱦᱟᱜ ᱞᱟᱭᱤᱱ ᱨᱮ ᱡᱩᱫᱤ ᱵᱟᱹᱞᱤᱧ ᱪᱮᱥᱴᱟ ᱦᱟᱛᱟᱲ ᱞᱮᱠᱷᱟᱡ ᱫᱚ ᱜᱚᱝᱠᱮ ᱞᱟᱦᱟ ᱞᱟᱦᱟ ᱫᱚ ᱵᱟᱝ ᱜᱟᱱᱚᱜ-ᱟ ᱥᱮ᱾ ᱢᱟᱱᱮ ᱪᱮᱥᱴᱟ ᱠᱟᱛᱮᱫ ᱦᱟᱨᱚᱜ ᱤᱭᱟᱹ ᱦᱟᱨᱟᱣ ᱞᱮᱱ ᱠᱷᱟᱱ ᱫᱚ ᱡᱩᱫᱟᱹ ᱠᱟᱛᱷᱟ ᱟᱨ ᱵᱮᱜᱚᱨ ᱪᱮᱥᱴᱟ ᱪᱮᱥᱴᱟ ᱡᱩᱫᱤ ᱦᱟᱨᱮᱢ ᱢᱟᱱᱟᱣ ᱞᱮᱠᱷᱟᱱ ᱫᱚ ᱚᱱᱟ ᱫᱚ ᱵᱟᱝ, ᱪᱮᱫ ᱞᱮᱠᱟ ᱢᱤᱫᱴᱟᱝ ᱪᱮᱥᱴᱟ ᱠᱟᱛᱮᱫ ᱦᱟᱨᱟᱣ ᱞᱮᱱᱠᱷᱟᱱ ᱵᱟᱝ᱾ ᱢᱤᱫᱴᱟᱹᱝ ᱞᱟᱹᱭᱤᱧ ᱥᱳᱨᱥᱤᱧ ᱧᱟᱢᱟ ᱵᱟᱝ, ᱪᱮᱥᱴᱟ ᱫᱚᱧ ᱪᱮᱥᱴᱟ ᱞᱮᱫ ᱜᱮᱭᱟ ᱵᱟᱹᱧ ᱫᱟᱲᱮ ᱞᱮᱱᱟ᱾
ᱦᱚᱭ ᱦᱚᱭ ᱚᱱᱟ ᱦᱚᱸ ᱠᱟᱛᱷᱟ ᱠᱟᱱ ᱜᱮᱭᱟ᱾
ᱱᱤᱛᱚᱜ ᱢᱟᱱᱮ ᱱᱟᱥᱮ ᱴᱨᱟᱭ ᱫᱚᱞᱤᱧ ᱴᱨᱟᱭ ᱞᱟᱜᱟᱭ ᱜᱮᱭᱟ ᱟᱫᱚᱼᱼ ᱡᱟ ᱦᱩᱭᱩᱜ ᱠᱟᱱᱟ ᱦᱟᱸᱜ ᱧᱮᱞᱚᱜ ᱠᱟᱱᱟ ᱪᱟᱸᱫᱳ ᱵᱚᱸᱜᱟ ᱟᱥᱤᱨᱵᱟᱫᱽᱼᱼ
ᱟᱹᱰᱤ ᱱᱟᱯᱟᱭ ᱠᱟᱛᱷᱟ ᱟᱹᱰᱤ ᱚᱱᱟ ᱫᱚ ᱞᱟᱦᱟ ᱫᱚ ᱤᱭᱟᱹ ᱠᱟᱱ ᱜᱮᱭᱟᱼᱼ ᱡᱟᱦᱟᱸ ᱛᱤᱱᱟᱹᱜ ᱮᱢ ᱞᱟᱦᱟ ᱤᱭᱟᱹ ᱪᱮᱥᱴᱟ ᱫᱚ ᱛᱟᱦᱮᱸᱱ ᱤᱭᱟᱹᱼᱼ ᱠᱟᱱ ᱜᱮᱭᱟ ᱞᱟᱠᱛᱤ ᱠᱟᱱᱟ ᱡᱩᱫᱤ ᱵᱟᱢ ᱵᱟᱢ ᱪᱮᱥᱴᱟᱭᱟ ᱵᱟᱢ ᱠᱩᱨᱩᱢᱩᱴᱩᱭᱟᱼᱼ ᱴᱩᱭᱟ ᱵᱟᱢ ᱤᱭᱟᱹᱜ-ᱟ ᱵᱟᱢ ᱫᱷᱩᱨᱟᱹᱜ-ᱟᱼᱼ ᱛᱟᱦᱚᱞᱮ ᱠᱷᱟᱱ ᱫᱚ ᱪᱤᱠᱟᱹᱛᱮᱢ ᱵᱩᱡᱟ ᱡᱮ ᱤᱧ ᱫᱩᱧ ᱫᱟᱲᱮᱭᱟᱜ-ᱟ ᱥᱮ ᱵᱟᱹᱧ ᱫᱟᱲᱮᱭᱟᱜ-ᱟ᱾
ᱮᱠᱫᱚᱢ-ᱮᱠᱫᱚᱢ ᱜᱚᱝᱠᱮ ᱮᱠᱫᱚᱢ ᱢᱟᱱᱮ ᱨᱮᱸᱜᱮᱡ ᱡᱩᱫᱤ ᱵᱟᱝᱼᱼ ᱛᱟᱦᱮᱱ ᱠᱷᱟᱡ ᱜᱚᱝᱠᱮ ᱡᱚᱢᱟᱜ ᱫᱚ ᱪᱤᱠᱟᱹᱛᱮᱢ ᱯᱟᱸᱡᱟᱭᱟ ᱜᱚᱝᱠᱮ ᱱᱤᱭᱟᱹ ᱴᱟᱜ ᱦᱩᱭᱱᱟ ᱠᱟᱛᱷᱟ᱾ ᱢᱟᱱᱮ ᱞᱟᱡ ᱨᱮ ᱨᱮᱸᱜᱮᱡ ᱛᱟᱦᱮᱸᱱᱟ ᱛᱚᱵᱮ ᱥᱮᱫ ᱡᱚᱢᱟᱜ ᱮᱢ ᱯᱟᱸᱡᱟᱭᱟ ᱮᱠᱫᱚᱢ, ᱮᱱᱛᱮᱫ ᱨᱮᱸᱜᱮᱡ ᱫᱚ ᱜᱚᱝᱠᱮ ᱚᱞᱚᱜ ᱯᱟᱲᱦᱟᱜ ᱡᱤᱭᱚᱱ ᱨᱮᱫᱚ ᱜᱚᱝᱠᱮ ᱨᱮᱸᱜᱮᱡ ᱫᱚ ᱢᱟᱱᱮ ᱟᱹᱰᱤ ᱢᱟᱨᱟᱝ ᱡᱤᱱᱤᱥ ᱠᱟᱱᱟ ᱨᱮᱸᱜᱮᱡ ᱫᱚ ᱫᱚᱦᱚ ᱫᱚᱨᱠᱟᱨ ᱜᱮᱭᱟ᱾
ᱦᱳᱭ-ᱦᱳᱭ ᱡᱚᱛᱚᱱᱟᱜ ᱡᱤᱱᱤᱥ ᱨᱮᱜᱮ ᱜᱚᱝᱠᱮ ᱡᱟᱦᱟᱸᱱᱟᱜ ᱡᱤᱱᱤᱥ ᱨᱮᱜᱮ ᱡᱟᱦᱟᱸᱱᱟᱜᱼᱼ ᱡᱟᱦᱟᱱᱟᱜ ᱜᱮ ᱵᱤᱱ ᱠᱚᱨᱟᱣ ᱞᱟᱹᱜᱤᱫᱚᱜ ᱠᱟᱱᱟ ᱱᱤᱭᱟᱹ ᱤᱭᱟᱹᱨᱮ ᱛᱚᱼᱼ
ᱦᱩᱸ-ᱦᱩᱸ
ᱚᱱᱟ ᱫᱚ ᱠᱚ ᱤᱭᱟᱹ ᱛᱟᱦᱮᱸᱱ ᱜᱮ ᱤᱭᱟᱹ ᱠᱟᱱᱟ᱾
ᱦᱳᱭ-ᱦᱳᱭ-ᱦᱳᱭ-ᱦᱳᱭ-ᱦᱳᱭ-ᱦᱳᱭ ᱮᱠᱫᱚᱢ-ᱮᱠᱫᱚᱢ ᱚᱱᱠᱟ ᱚᱱᱟ ᱨᱮᱸᱜᱮᱡ ᱫᱚ ᱜᱚᱝᱠᱮ ᱛᱮᱛᱼᱼ ᱛᱮᱛᱟᱝ ᱨᱮᱸᱜᱮᱡ ᱛᱮᱛᱟᱝ ᱫᱚ ᱫᱚᱦᱚ ᱫᱚ ᱫᱚᱨᱠᱟᱨ ᱠᱟᱱ ᱜᱮᱭᱟ᱾
ᱦᱮᱸ-ᱦᱮᱸ-ᱦᱮᱸ
ᱚᱱᱟ ᱨᱮᱸᱜᱮᱡ ᱛᱮᱛᱟᱝ ᱡᱩᱫᱤ ᱵᱟᱞᱟᱝ ᱵᱟᱝ ᱫᱚᱦᱚᱜ-ᱟ ᱛᱟᱦᱚᱞᱮ ᱫᱚ ᱵᱟᱝ ᱧᱟᱢᱚᱜ-ᱟ ᱪᱮᱫ ᱦᱚᱸ,
ᱦᱮᱸ
ᱟᱹᱰᱤ ᱱᱟᱯᱟᱭ ᱠᱟᱛᱷᱟ ᱜᱚᱝᱠᱮ ᱦᱚᱸᱜ-ᱚᱭ ᱧᱮᱞ-ᱧᱮᱞ ᱛᱮᱦᱟᱸᱜ ᱨᱚᱲ-ᱨᱚᱲ ᱛᱮ ᱟᱢᱼᱼ ᱨᱚᱲ ᱦᱚᱞᱟᱝ ᱯᱩᱨᱟᱹᱣ ᱠᱮᱫᱟ ᱦᱟᱸᱜ ᱟᱹᱰᱤ ᱱᱟᱯᱟᱭ ᱜᱮ ᱜᱚᱝᱠᱮᱼᱼ ᱟᱸᱢ ᱥᱟᱸᱣ ᱨᱚᱲ ᱠᱮᱫᱟ ᱟᱴᱠᱟᱨ ᱜᱮ ᱟᱹᱰᱤ ᱱᱟᱯᱟᱭ ᱜᱮ ᱟᱴᱠᱟᱨ ᱜᱮᱞᱤᱧ ᱵᱩᱡᱷᱟᱹᱣ ᱠᱮᱫᱟ᱾
ᱟᱪᱪᱷᱟ ᱟᱹᱞᱤᱧ ᱦᱚᱸ ᱟᱹᱰᱤ ᱢᱚᱸᱡᱽ ᱜᱮᱞᱤᱧ ᱵᱩᱡᱷᱟᱹᱣ ᱠᱮᱫᱟ ᱛᱟᱦᱚᱞᱮ ᱦᱮᱸ,
ᱦᱩᱸ ᱦᱩᱸ ᱢᱟ ᱜᱚᱝᱠᱮ ᱛᱚᱵᱮ ᱱᱤᱝᱠᱟᱹ ᱜᱮᱞᱟᱝ ᱨᱚᱯᱚᱲᱚᱜ-ᱟ ᱛᱟᱦᱚᱞᱮ ᱛᱮᱦᱤᱧ ᱫᱚ᱾
ᱦᱮᱸ ᱢᱟ ᱛᱮᱦᱮᱸᱧ ᱫᱚ ᱚᱱᱠᱟ ᱜᱮ,
ᱦᱳᱭ-ᱦᱳᱭ ᱡᱚᱦᱟᱨ ᱜᱮ ᱛᱚᱵᱮ ᱜᱚᱝᱠᱮ ᱢᱟ,
ᱡᱚᱦᱟᱨ ᱜᱮ ᱡᱚᱦᱟᱨ ᱜᱮ,
ᱦᱳᱭ-ᱦᱳᱭ ᱴᱷᱤᱠ ᱜᱮᱭᱟ ᱛᱚᱵᱮ᱾